ᱦᱮᱞᱳ᱾ ᱦᱮᱞᱳ ᱜᱚᱝᱠᱮ ᱟᱵᱮᱱᱟᱜ ᱟᱲᱟᱝ ᱵᱟᱝ ᱟᱸᱡᱚᱢᱚᱜ ᱠᱟᱱᱟ ᱛᱷᱚᱲᱟ ᱴᱟᱣᱟᱨ ᱥᱮᱫ ᱵᱮᱱ ᱪᱟᱞᱟᱣ ᱞᱮᱱᱠᱟᱱ ᱥᱮ ᱱᱮᱴ ᱾ ᱴᱳᱨ ᱥᱮᱵᱮᱱ ᱪᱟᱞᱟᱣ ᱞᱮᱱᱠᱷᱟᱱ ᱦᱮᱸ ᱱᱤᱛᱚᱜ ᱦᱚ ᱛᱷᱚᱲᱟ ᱛᱷᱚᱲᱟ ᱟᱸᱡᱚᱢ ᱧᱚᱜᱚᱜ ᱠᱟᱱ ᱜᱮᱭᱟ ᱾ ᱟᱫᱚᱼᱼ
ᱱᱤᱛᱚᱜ ᱧᱟᱢᱚᱜ ᱠᱟᱱᱟ ᱛᱚ?
ᱟᱸᱡᱚᱢᱚᱜ ᱠᱟᱱ ᱾ ᱦᱮᱸ ᱱᱤᱛ ᱫᱚ ᱟᱸᱡᱚᱢᱚᱜ ᱠᱟᱱ ᱜᱮᱭᱟ ᱦᱟᱸᱜ ᱟᱫᱚ ᱛᱷᱚᱲᱟ ᱜᱟᱱ ᱦᱜ ᱜᱮᱫ ᱜᱮᱫ ᱧᱚᱜ ᱠᱟᱜ-ᱟ ᱚᱠᱟᱴᱷᱮᱡ᱾ ᱟᱫᱚ ᱟᱹᱞᱤᱧᱟᱜ ᱟᱲᱟᱝ ᱪᱮᱫ ᱞᱮᱠᱟ ᱟᱸᱡᱚᱢᱚᱜ ᱠᱟᱱᱟ?
ᱟᱵᱤᱱᱟᱜ ᱦᱚᱸ ᱵᱮᱥ ᱜᱮ ᱟᱸᱡᱚᱢᱚᱜ ᱠᱟᱱᱟ ᱱᱤᱛ ᱫᱚ ᱾
ᱟᱪᱪᱷᱟ ᱵᱮᱥ ᱜᱮ ᱟᱸᱡᱚᱢ ᱠᱟᱱ ᱠᱷᱟᱱ ᱢᱟ ᱟᱹᱰᱤ ᱱᱟᱯᱟᱭ᱾ ᱩᱢ ᱛᱚᱵᱮ ᱪᱮᱫᱠᱟ ᱢᱮᱱᱟᱜ ᱵᱟᱲᱟ ᱯᱮᱭᱟ ᱛᱚ ᱚᱲᱟᱜ ᱠᱚᱨᱮ?
ᱮᱱ ᱠᱟᱱᱟ᱾
ᱢᱮᱨᱚᱢ ᱵᱚᱱ ᱠᱚ ᱨᱟᱜ ᱮ ᱱᱚᱝᱠᱟ ᱛᱮᱞᱤᱧ ᱯᱟᱨᱚᱢᱚᱜ ᱠᱟᱱᱟ ᱟᱫᱚ ᱟᱹᱞᱤᱧ ᱧᱮᱞᱛᱮ ᱠᱚ ᱨᱟᱜ ᱫᱟ ᱦᱮᱸ ᱫᱚ ᱯᱟᱨᱚᱢ ᱱᱟᱞᱤᱧ ᱪᱮᱫ ᱢᱮᱱᱫᱟᱞᱤᱧ ᱪᱮᱫ ᱞᱮᱠᱟ ᱢᱮᱱᱟᱜ ᱵᱟᱲᱟ ᱯᱮᱛᱮ ᱚᱲᱟᱜ ᱠᱚᱨᱮ
ᱚᱲᱟᱜ ᱠᱚᱨᱮ ᱱᱟᱯᱟᱭ ᱜᱮ ᱡᱚᱛᱚ ᱜᱮ ᱟ ᱚᱱᱟ ᱫᱟᱫᱟ ᱦᱟᱜ ᱜᱮ ᱛᱚ ᱚ ᱤᱭᱟᱹ ᱢᱮᱱᱟᱜ-ᱟ ᱰᱟᱭᱟᱵᱮᱴᱤᱥ ᱢᱮᱱᱟᱜ-ᱟ᱾ ᱟᱫᱚ ᱰᱟᱭᱟᱵᱮᱴᱤᱥ ᱨᱮᱱᱟᱜ ᱟᱵᱮᱱᱟᱜ ᱡᱟᱦᱟᱸᱱᱟᱜ ᱨᱟᱱ ᱠᱚ ᱚᱱᱠᱟ ᱵᱮᱱ ᱵᱟᱲᱟᱭ ᱜᱮᱭᱟ ᱥᱮ ᱵᱟᱵᱮᱱ ᱵᱟᱲᱟᱭ ᱜᱮᱭᱟ?
ᱩᱢ ᱰᱟᱭᱵᱮᱴᱤᱥ ᱠᱚᱨᱮᱱᱟᱜ ᱨᱟᱱ ᱠᱚᱢᱟ᱾ ᱤᱱᱟᱹᱜ ᱢᱟ ᱵᱟᱹᱞᱤᱧ ᱵᱟᱲᱟᱭᱟ ᱟᱹᱞᱤᱧ ᱢᱟ ᱟᱫᱚ ᱚᱱᱮᱠᱚᱢᱟ ᱦᱚᱲ ᱞᱟᱹᱭ ᱠᱟᱛᱷᱟ ᱛᱮᱜᱮ ᱟᱫᱚ ᱦᱟᱱᱟ ᱦᱟᱜ
ᱪᱮᱫ ᱞᱮᱠᱟ ᱞᱟᱹᱭᱵᱮᱱ ᱾
ᱚᱱᱟ ᱨᱮᱭᱟᱜ ᱨᱟᱱ ᱫᱚ ᱦᱟᱸᱜ ᱟᱹᱞᱤᱧ ᱫᱚ ᱵᱟᱹᱞᱤᱧ ᱵᱟᱲᱟᱭ ᱠᱟᱜ-ᱟ᱾ ᱵᱟ ᱵᱟ ᱟᱸᱡᱚᱢᱚᱜ ᱠᱟᱱ ᱛᱟᱹᱟᱞᱧᱟ
ᱦᱸ ᱟᱸᱡᱚᱢᱚᱜ ᱠᱟᱱ ᱛᱟᱵᱤᱱᱟ
ᱟᱹᱞᱤᱧᱟᱜ ᱟᱲᱟᱝ
ᱟᱫᱚ ᱱᱤᱛ ᱟᱸᱡᱚᱢ ᱫᱟᱵᱤᱱ ᱛᱚ ᱦᱳᱭ ᱟᱸᱡᱚᱢᱚᱜ ᱠᱟᱱ ᱛᱟᱵᱮᱱᱟ ᱟᱹᱞᱤᱧᱟᱜ ᱵᱮᱱ ᱟᱸᱡᱚᱢᱫᱟ
ᱠᱟᱱ ᱜᱮᱭᱟ ᱨᱚᱲ ᱵᱮᱱ ᱨᱚᱲ ᱵᱮᱱ ᱦᱮᱸ ᱦᱮᱸ ᱟᱸᱡᱚᱢᱚᱜ ᱠᱟᱱ ᱜᱮᱭᱟ
ᱟᱪᱷᱟ ᱦᱮᱸ ᱢᱮᱱ ᱜᱮᱭᱟ ᱠᱚ ᱡᱟᱦᱟᱸ ᱫᱚ ᱥᱩᱜᱟᱨ ᱠᱚ ᱢᱮᱛᱟᱜ ᱠᱟᱱᱟ ᱚᱱᱟ ᱫᱚ ᱚᱸᱰᱮ ᱵᱮᱴᱤᱥ ᱠᱚ ᱢᱮᱛᱟᱜ ᱜᱮᱛᱟᱵᱤᱱᱟ ᱡᱟᱦᱟᱸ ᱫᱚ ᱟᱵᱤᱱᱟᱜ ᱫᱟᱠᱟ ᱫᱚ ᱵᱟᱠᱚ ᱡᱚᱢᱟ ᱚᱱᱟ ᱫᱚ ᱨᱩᱴᱤ ᱠᱚ ᱡᱚᱢᱟ ᱟᱨ ᱨᱩᱴᱤ ᱠᱚ ᱡᱚᱢ ᱛᱟᱵᱮᱱᱟ
ᱯᱷᱳᱱ ᱦᱟᱸᱜ ᱥᱟᱭᱞᱮᱱᱴ ᱦᱟᱛᱟᱲ ᱠᱟᱜ ᱵᱮᱱ ᱢᱤᱫ ᱜᱷᱟᱹᱲᱤᱡ ᱦᱟᱸᱜ ᱟᱨ ᱵᱟᱠᱷᱟᱡ ᱫᱚ ᱡᱮᱢᱚᱱ ᱜᱟᱞᱢᱟᱨᱟᱣ ᱨᱮ ᱚᱱᱠᱟ ᱵᱟᱝ ᱦᱩᱭᱩᱜ
ᱦᱳᱭ ᱦᱳᱭ ᱦᱳᱭ ᱟᱫᱚ ᱪᱤᱠᱟᱹᱭᱮᱱᱟ ᱟᱫᱚ ᱚᱱᱠᱟ ᱥᱩᱜᱟᱨ ᱦᱩᱭᱩᱜ ᱜᱮᱭᱟ ᱟᱵᱟᱨ
ᱢᱮᱱᱫᱟᱞᱤᱧ ᱯᱷᱳᱱ ᱦᱟᱸᱜ ᱥᱟᱭᱞᱮᱱ ᱦᱟᱛᱟᱲ ᱠᱟᱜ ᱵᱮᱱ ᱢᱤᱫ ᱜᱷᱟᱹᱲᱤ ᱠᱚᱞ ᱠᱚ ᱦᱤᱡᱩᱜ ᱠᱟᱱᱟ ᱮᱠᱟᱞ ᱜᱮ ᱥᱟᱰᱮᱜ ᱠᱟᱱᱟ ᱟᱹᱰᱤ ᱨᱟᱸᱜᱟᱣ
ᱦᱩᱸᱦᱮᱸ ᱟᱫᱚ ᱪᱤᱠᱟᱹᱭᱮᱱᱟ ᱟᱫᱚ ᱚᱱᱟ ᱥᱩᱜᱟᱨ ᱦᱩᱭᱩᱜ ᱠᱟ ᱦᱩᱭᱩᱜ ᱜᱮᱭᱟ ᱛᱚ ᱚᱱᱟ ᱫᱚ ᱥᱩᱜᱟᱨ ᱵᱚᱱ ᱢᱮᱛᱟᱜᱼᱟ ᱟᱵᱚ ᱫᱚ ᱡᱟᱦᱟᱸ ᱫᱚ ᱫᱟᱠᱟ ᱵᱚ ᱡᱚᱢ ᱜᱮᱭᱟ ᱚᱛ ᱨᱮᱭᱟᱜ ᱡᱤᱱᱤᱥ ᱠᱚ ᱵᱟᱵᱚᱱ ᱡᱚᱢ ᱜᱮᱭᱟ ᱵᱟᱠᱷᱟᱱ ᱫᱚ ᱟᱹᱰᱤ ᱰᱷᱮᱨᱚᱜᱼᱟ ᱚᱱᱟ ᱠᱚ ᱮᱠᱴᱩ ᱢᱟᱱᱟᱣ ᱵᱟᱛᱟᱣ ᱨᱮ ᱛᱟᱦᱮᱱ ᱦᱩᱭᱩᱜᱼᱟ ᱥᱟ ᱥᱟᱶ ᱥᱟᱶᱛᱮ ᱟᱵᱮᱱᱟᱜ ᱫᱟᱠᱛᱟᱨ ᱡᱟᱦᱟᱸ ᱠᱟᱱ ᱛᱟᱭᱟ ᱟᱭᱟᱜ ᱱᱤᱭᱚᱢ ᱠᱟᱱᱩᱱ ᱚᱱᱟ ᱞᱮᱠᱟᱛᱮ ᱡᱚᱢ ᱦᱩᱭᱩᱜᱼᱟ ᱨᱟᱱ ᱠᱚ ᱚᱱᱠᱟ ᱠᱟᱛᱮᱫ ᱜᱮ ᱚᱱᱟ ᱠᱚᱫᱚ ᱪᱟᱵᱟᱜᱼᱟ ᱚᱵᱚᱥᱥᱳᱭ ᱵᱟᱝ ᱢᱮᱱᱛᱮᱫᱚ ᱵᱟᱝ
ᱟᱪᱪᱷᱟ ᱚᱱᱠᱟ ᱠᱟᱱ ᱜᱮᱭᱟ ᱚᱱᱮ ᱠᱚ ᱢᱮᱱᱟ ᱰᱟᱠ ᱴᱚᱨ ᱨᱮ ᱪᱮᱫ ᱢᱮᱱᱟᱜᱼᱟ ᱦᱟᱜ ᱚᱱᱟᱜᱮ ᱩᱱᱠᱩ ᱫᱚ ᱮᱛᱮᱫ ᱠᱚ ᱵᱟᱰᱟᱭᱟ ᱪᱮᱫ ᱞᱮᱠᱟ ᱞᱮᱠᱷᱟᱡ ᱪᱮᱫ ᱞᱮᱠᱟ ᱵᱟᱝ ᱞᱮᱠᱷᱟᱡ ᱡᱩᱛᱩᱜᱼᱟ ᱟᱨ ᱚᱱᱟ ᱠᱚ ᱨᱮᱭᱟᱜ ᱡᱚᱛᱚᱣᱟᱜ ᱛᱚ ᱠᱚ ᱵᱟᱲᱟᱭ ᱜᱮᱭᱟ ᱟᱪᱷᱟ ᱤᱱᱟᱹ ᱠᱚ ᱵᱟᱫ ᱢᱟ ᱦᱩᱭ ᱵᱟᱲᱟᱭᱮᱱᱟ ᱟᱨ ᱡᱚᱠᱷᱚᱱ ᱟᱞᱮ ᱥᱮᱫ ᱧᱮᱞᱟᱢᱛᱟᱨ ᱟᱹᱰᱤ ᱠᱟᱡᱟᱠ ᱮ ᱫᱟᱜ ᱵᱟᱲᱟᱭᱮᱫᱟ ᱦᱚᱞᱟ ᱦᱚᱸ ᱥᱮ ᱛᱤᱦᱮᱧ ᱦᱚᱸ ᱟᱹᱰᱤ ᱠᱟᱡᱟᱠ ᱮ ᱥᱮᱛᱟᱜ ᱟᱫᱚᱭ ᱛᱷᱚᱲᱟᱼᱛᱷᱚᱲᱟᱭ ᱫᱟᱜ ᱵᱟᱲᱟ ᱠᱮᱫᱟ ᱟᱨ ᱦᱚᱞᱟ ᱫᱚ ᱮᱠᱟᱞ ᱟᱹᱰᱤ ᱨᱟᱸᱜᱟᱣ ᱜᱮ ᱫᱟᱜ ᱜᱮ ᱫᱟᱭ ᱟᱹᱭᱩᱵ ᱫᱚ ᱟᱪᱷᱟ ᱟᱯᱮᱥᱮᱱᱫᱚ ᱫᱟᱜ ᱵᱟᱲᱟᱭ ᱥᱮ ᱵᱟᱭ ᱫᱟᱜᱲᱮᱫᱟ
ᱟᱮᱥᱤᱱᱢᱟ ᱦᱚᱞᱟ ᱫᱚ ᱵᱟᱝ ᱛᱟᱨ ᱞᱟᱦᱟ ᱦᱤᱞᱳᱜ ᱮ ᱫᱟᱜ ᱞᱮᱫᱼᱟ ᱦᱚᱞᱟ ᱦᱚᱸ ᱵᱟᱭ ᱫᱟᱜ ᱟᱠᱟᱫᱼᱟ ᱦᱟᱸᱜ ᱟᱨ ᱛᱮᱦᱮᱧ ᱦᱚᱸ ᱵᱟᱭ ᱫᱟᱜ ᱠᱟᱜᱼᱟ ᱟᱫᱚ ᱛᱮᱦᱤᱧ ᱢᱟ ᱟᱹᱰᱤ ᱜᱚᱨᱢᱤ ᱜᱮ ᱵᱩᱡᱷᱟᱹᱜ ᱠᱟᱱᱟ ᱦᱟᱸᱜ ᱟᱫᱚ ᱚᱱᱟᱜᱮ ᱟᱹᱭᱩᱵ ᱵᱮᱲᱛᱮ ᱦᱚᱭᱛᱳ ᱫᱟᱜ ᱦᱤᱡᱩᱜ ᱜᱮᱭᱟ ᱦᱟᱸᱜ ᱯᱟᱞᱮᱫ ᱠᱷᱟᱱ ᱵᱩᱡᱷᱟᱹᱜ ᱠᱟᱱᱟ ᱡᱮᱨᱚᱠᱚᱢ ᱥᱤᱛᱩᱝ ᱵᱟᱭ ᱧᱮᱞᱚᱜ ᱠᱟᱱᱟ ᱨᱤᱢᱤᱞᱼᱨᱤᱢᱤᱞ ᱧᱮᱞᱚᱜ ᱠᱟᱱ ᱟᱹᱰᱤ ᱞᱚᱞᱚ ᱜᱮ ᱵᱩᱡᱷᱟᱹᱜ ᱠᱟᱱᱟ ᱟᱨ ᱪᱮᱫ
ᱦᱮᱸ ᱚᱱᱠᱟ ᱜᱮ ᱱᱚᱜᱼᱚᱭ ᱦᱚᱞᱟ ᱫᱚ ᱟᱞᱮᱥᱮᱫ ᱫᱚ ᱱᱚᱜᱚᱭ ᱟᱹᱰᱤ ᱫᱟᱜ ᱵᱟᱲᱟ ᱠᱮᱫᱟ ᱟᱹᱰᱤ ᱠᱟᱡᱟᱠ ᱜᱮ ᱫᱟᱜ ᱠᱮᱫᱟ ᱢᱮᱛᱟᱜ ᱢᱮ ᱚᱠᱚᱭ ᱠᱚᱫᱚ ᱦᱟᱸᱜ ᱦᱩᱲᱩ ᱨᱚᱦᱚᱭ ᱵᱟᱠᱚ ᱮᱦᱚᱵ ᱵᱟᱲᱟᱣ ᱠᱟᱱ ᱛᱟᱦᱮᱱᱟ ᱟᱫᱚ ᱩᱱᱠᱩ ᱦᱚᱸ ᱵᱟᱹᱭ ᱵᱟᱹᱭ ᱛᱮ ᱚᱱᱟ ᱨᱚᱦᱚᱭ ᱠᱚᱫᱚ ᱢᱮᱱᱟᱜ ᱟᱫᱷᱚᱢ ᱠᱚᱫᱚ ᱚᱱᱟ ᱢᱮᱱᱟᱜ ᱾ᱚᱱᱟ ᱵᱟᱹᱭᱦᱟᱹᱲ ᱠᱚᱨᱮ ᱠᱷᱮᱛ ᱫᱚᱠᱚ ᱪᱟᱵᱟ ᱵᱟᱲᱟ ᱟᱠᱟᱜ ᱛᱟᱦᱮᱱᱟ ᱠᱷᱟᱹᱞᱤ᱾ ᱜᱷᱟᱴᱟ -ᱜᱷᱩᱴᱩ ᱵᱟᱠᱤ ᱵᱟᱲᱟ ᱛᱟᱦᱮᱸ ᱠᱟᱱ ᱛᱟᱠᱚᱣᱟ ᱾ ᱟᱫᱚ ᱚᱱᱟ ᱦᱚᱸ ᱠᱚ ᱮᱠᱟᱞ ᱠᱚ ᱮᱦᱚᱵ ᱵᱟᱲᱟᱭᱮᱱᱟ᱾ ᱟᱪᱷᱟ, ᱟᱯᱮ ᱥᱮᱱ ᱛᱮᱫ ᱦᱳᱲᱳ ᱨᱚᱦᱚᱭ ᱠᱚ ᱫᱚ ᱮᱦᱚᱵ ᱵᱟᱲᱟᱭᱮᱱᱟ ᱥᱮ ᱟᱹᱣᱨᱤ ᱯᱮ ᱮᱦᱚᱵᱟ᱾
ᱦᱚᱸ ᱮᱦᱚᱵ ᱵᱟᱲᱟ ᱦᱩᱭ ᱠᱟᱱᱟ ᱦᱩᱲᱩ ᱨᱚᱦᱚᱭ ᱠᱚᱫᱚ ᱚᱠᱚᱭ ᱠᱚᱫᱚ ᱠᱚ ᱥᱟᱫᱽ ᱵᱟᱲᱟ ᱠᱮᱜᱼᱟ ᱚᱠᱚᱭ ᱠᱚᱫᱚ ᱠᱚ ᱢᱮᱱᱟᱜ ᱠᱚ ᱜᱮᱭᱟ ᱟᱨ ᱚᱠᱚᱭ ᱠᱚᱫᱚ ᱵᱟᱠᱚ ᱮᱦᱚᱵ ᱟᱠᱟᱫᱟ ᱚᱱᱮ ᱱᱚᱝᱠᱟ ᱠᱟᱛᱮᱜ ᱠᱟᱹᱢᱤ ᱪᱟᱞᱟᱜ ᱠᱟᱱ ᱜᱮᱭᱟ ᱚᱠᱚᱭ ᱠᱚᱣᱟᱜ ᱠᱷᱮᱛ ᱠᱚᱨᱮ ᱫᱚ ᱫᱟᱜ ᱠᱚ ᱟᱸᱡᱮᱫ ᱟᱠᱟᱱᱟ ᱛᱚ ᱫᱟᱜ ᱢᱟᱭ ᱫᱟᱜ ᱞᱮᱫ ᱜᱮᱭᱟ ᱢᱮᱱᱠᱷᱟᱱ ᱠᱷᱟᱱ ᱫᱟᱜ ᱫᱚ ᱛᱟᱦᱮᱱ ᱛᱟᱵᱮᱱᱟ ᱛᱚᱵᱮ ᱥᱮ ᱫᱟᱜ ᱢᱟᱭ ᱟᱸᱡᱮᱫᱚᱜ ᱠᱟᱱ ᱜᱮᱭᱟᱹ ᱟᱫᱚ ᱥᱤᱛᱩᱝ ᱞᱮᱠᱷᱟᱱ ᱜᱮᱛᱚ ᱫᱟᱜ ᱠᱚᱫᱚᱭ ᱟᱸᱡᱮᱫ ᱪᱟᱵᱟᱜ ᱛᱟᱵᱮᱱᱟ ᱥᱮ
ᱦᱮᱸ ᱚᱱᱠᱟ ᱠᱟᱱ ᱜᱮᱭᱟᱹ ᱟᱫᱚ ᱚᱱᱠᱟ ᱠᱟᱱ ᱜᱮᱭᱟ ᱥᱤᱛᱩᱝ ᱞᱮᱠᱷᱟᱡ ᱫᱟᱜ ᱠᱚᱫᱚ ᱮᱠᱟᱞ ᱟᱸᱡᱮᱫ ᱪᱟᱵᱟᱜᱼᱟ ᱟᱨ ᱥᱮ ᱵᱚᱞᱮ ᱱᱤᱛᱚᱜ ᱫᱚ ᱱᱚᱜᱼᱚᱭ ᱫᱟᱜ ᱤᱫᱤᱭᱮ ᱠᱟᱱᱛᱮ ᱩᱱᱠᱩ ᱫᱚᱠᱚ ᱨᱚᱦᱚᱭ ᱥᱟᱹᱛ ᱵᱟᱲᱟ ᱠᱮᱫ ᱠᱷᱟᱫᱚ ᱩᱱᱠᱩᱣᱟᱜ ᱟᱹᱰᱤ ᱱᱟᱯᱟᱭ ᱦᱩᱭᱮᱱᱟ ᱱᱤᱛᱚᱜ ᱫᱚ᱾ ᱵᱟᱹᱭ-ᱵᱟᱹᱭᱛᱮ ᱩᱱᱠᱩᱣᱟᱜ ᱫᱚ ᱠᱮᱴᱮᱡᱚᱜ ᱛᱟᱠᱚᱣᱟ ᱱᱤᱛᱚᱜ ᱫᱚ ᱟᱨ ᱚᱠᱚᱭ ᱠᱚ ᱦᱟᱸᱜ ᱟᱹᱣᱨᱤ ᱠᱚ ᱨᱚᱦᱚᱭᱟ, ᱱᱤᱛᱚᱜ ᱫᱚ ᱩᱱᱠᱩ ᱫᱚ ᱱᱚᱛᱮ ᱢᱤᱫᱴᱮᱱ ᱤᱭᱟᱹ ᱛᱟᱦᱮᱱᱟ ᱛᱤᱨᱤᱧ ᱨᱚᱦᱚᱭᱟ ᱛᱤᱨᱮ ᱵᱟᱝ ᱟᱨ ᱨᱚᱦᱚᱭ ᱯᱟᱨᱚᱢ ᱠᱟᱜ ᱠᱷᱟᱱ ᱡᱟᱦᱟᱸ ᱞᱮᱠᱟᱛᱮ ᱢᱤᱫ ᱫᱚᱢ ᱚᱱᱟ ᱫᱚ ᱟᱹᱰᱤ ᱱᱟᱯᱟᱭ ᱜᱮᱭᱟ᱾ ᱟᱨ ᱱᱮᱛᱟᱨ ᱠᱟᱛᱮᱫ ᱟᱪᱪᱷᱟ ᱟᱞᱮ ᱥᱮᱫ ᱤᱧ ᱧᱮᱞ ᱫᱟ ᱟᱹᱰᱤ ᱡᱟᱹᱥᱛᱤ ᱱᱚᱜᱼᱚᱭ᱾ ᱜᱟᱹᱭ, ᱰᱟᱝᱨᱟ, ᱠᱟᱰᱟ ᱱᱟᱦᱮᱞ ᱵᱟᱫ ᱠᱟᱛᱮ ᱡᱟᱹᱥᱛᱤ ᱱᱚᱜᱼᱚᱭ ᱴᱨᱟᱠᱴᱚᱨ ᱛᱮᱜᱮ ᱠᱚ ᱥᱤ ᱦᱚᱪᱚᱭᱮᱫᱟ᱾ ᱟᱪᱪᱷᱟ ᱟᱯᱮ ᱥᱮᱱᱟᱜ ᱦᱟᱜ ᱚᱨ ᱠᱚ ᱞᱟᱹᱭ ᱛᱟᱞᱟᱝ ᱢᱮ, ᱪᱮᱫ ᱛᱮ ᱡᱟᱹᱥᱛᱤ ᱠᱚ ᱥᱤᱭᱮᱫ ᱠᱟᱱᱟ ᱴᱮᱠᱴᱟᱨ ᱜᱟᱹᱰᱤ ᱛᱮᱜᱮ ᱥᱮ, ᱮᱥᱮ ᱤᱭᱟᱹᱛᱮ ᱱᱟᱦᱮᱞ ᱟᱸᱲᱟᱨ ᱛᱮᱜᱮ᱾
ᱟᱞᱮ ᱥᱮᱱ ᱢᱟ ᱴᱮᱠᱴᱟᱨ ᱜᱟᱹᱰᱤ ᱛᱮᱜᱮ ᱫᱚᱢᱮ ᱠᱚ ᱥᱤᱭᱮᱫᱼᱟ, ᱥᱟᱨᱟᱫᱤᱱ ᱜᱮ ᱱᱟᱦᱮᱞ ᱛᱮᱫᱚ ᱟᱹᱰᱤ ᱠᱚᱢ ᱜᱮ᱾ ᱳᱭ ᱢᱤᱫ ᱵᱟᱨ ᱦᱚᱲ ᱠᱚ ᱥᱤ ᱵᱟᱲᱟᱭᱮᱫ ᱜᱮᱭᱟ᱾ ᱟᱞᱤᱧ ᱦᱚᱞᱤᱧ ᱥᱤ ᱵᱟᱲᱟᱭ ᱜᱮᱭᱟ᱾ ᱱᱟᱦᱮᱞ ᱠᱚᱛᱮ ᱜᱮ᱾ ᱱᱤᱝᱠᱟᱹ ᱠᱟᱛᱮᱜ ᱜᱮ ᱥᱤ ᱞᱚᱥᱚᱫ ᱦᱩᱭᱩᱜ ᱠᱟᱱᱟ᱾
ᱦᱩᱸ ᱚᱱᱠᱟ ᱠᱟᱱ ᱜᱮᱭᱟ ᱱᱚᱜᱼᱚᱭ ᱱᱮᱛᱟᱨ ᱠᱟᱛᱮ ᱢᱟ᱾ ᱟᱨ ᱟᱪᱪᱷᱟ ᱟᱞᱮ ᱥᱮᱫ ᱤᱧ ᱧᱮᱞ ᱠᱟᱫᱟ᱾ ᱟᱹᱰᱤ ᱡᱟᱹᱥᱛᱤ ᱦᱩᱲᱩ ᱥᱟᱶ ᱥᱟᱶᱛᱮ ᱟᱹᱰᱤ ᱜᱟᱱ ᱡᱤᱱᱤᱥ ᱠᱚ ᱨᱚᱦᱚᱭᱟ᱾ ᱢᱤᱫᱫᱷᱟᱣ ᱦᱳᱲᱳ ᱥᱟᱶ-ᱥᱟᱶᱛᱮ ᱯᱤᱱᱰᱟᱹ ᱠᱚᱨᱮ ᱡᱚᱱ ᱤᱭᱟᱹ ᱠᱚᱠᱚ ᱮᱨᱟ ᱪᱮᱫ ᱠᱚ ᱢᱮᱛᱟᱜᱼᱟ᱾ ᱚᱱᱟ ᱨᱟᱢᱲᱟ ᱠᱚ ᱟᱹᱰᱤ ᱡᱟᱹᱥᱛᱤ ᱠᱚ ᱮᱨ ᱵᱟᱲᱟᱭᱟ᱾ ᱟᱪᱪᱷᱟ, ᱟᱯᱮ ᱥᱮᱱ ᱛᱮᱫᱚ ᱨᱟᱢᱲᱟ ᱠᱚᱫᱚ ᱠᱚ ᱮᱨ ᱵᱟᱲᱟᱭ ᱜᱮᱭᱟ ᱥᱮ ᱵᱟᱠᱚ ᱮᱨ ᱵᱟᱲᱟᱭᱟ?
ᱦᱮᱸ ᱨᱟᱢᱲᱟ ᱮᱨ ᱵᱟᱲᱟᱭ ᱜᱮᱭᱟ ᱞᱮ᱾ ᱟᱫᱚ ᱨᱟᱢᱲᱟ ᱦᱚᱸ ᱨᱚᱦᱚᱭ ᱮᱨ ᱜᱮᱭᱟᱞᱮ, ᱟᱨ ᱨᱟᱢᱲᱟ ᱡᱚᱱᱰᱨᱟ ᱱᱚᱣᱟ ᱠᱚᱫᱚ ᱮᱨ ᱜᱮᱭᱟᱞᱮ᱾ ᱟᱨ ᱱᱤᱭᱟᱹ ᱠᱚᱜᱮ ᱟᱨ ᱨᱟᱢᱲᱟ ᱛᱚ ᱟᱹᱰᱤ ᱱᱟᱯᱟᱭ ᱟᱵᱚ ᱥᱮᱫᱟᱭ ᱦᱟᱯᱲᱟᱢ ᱠᱚᱫᱚ ᱵᱟᱯᱞᱟ ᱠᱚᱨᱮ ᱚᱱᱟ ᱨᱟᱢᱲᱟ ᱜᱮᱠᱚ ᱨᱟᱥᱮ ᱮᱫ ᱛᱟᱦᱮᱸᱫ᱾ ᱨᱟᱢᱲᱟ ᱟᱹᱰᱤ ᱥᱤᱵᱤᱞ ᱜᱮᱭᱟ ᱟᱨ ᱟᱹᱰᱤ ᱚᱱᱟᱛᱮ ᱫᱟᱠᱟ ᱦᱚᱸ ᱡᱚᱢᱚᱜ ᱜᱮᱭᱟ᱾ ᱟᱹᱰᱤ ᱢᱚᱡᱽ ᱜᱮ ᱵᱩᱡᱷᱟᱹᱜᱼᱟ ᱨᱟᱢᱲᱟ᱾ ᱟᱫᱚ ᱚᱱᱟ ᱪᱤᱠᱟᱹ ᱨᱚᱦᱚᱭ ᱵᱟᱲᱟ ᱦᱩᱭᱩᱜ ᱜᱮᱭᱟ ᱨᱟᱢᱲᱟ ᱠᱚᱫᱚ᱾ ᱟᱨ ᱦᱚᱲᱮᱜ ᱠᱚᱫᱚ ᱟᱯᱮ ᱥᱮᱱ ᱫᱚ ᱨᱚᱦᱚᱭ ᱟᱠᱚ ᱥᱮ ᱵᱟᱠᱚ ᱨᱚᱦᱚᱭ ᱜᱮᱭᱟ?
ᱦᱮᱸ, ᱟᱞᱮ ᱥᱮᱫ ᱡᱮᱠᱷᱚᱱᱮᱢ ᱧᱮᱞ ᱟᱛᱚ ᱟᱞᱮ ᱥᱮᱫ ᱦᱚᱸ ᱦᱚᱲᱮᱡ ᱠᱚᱠᱚ ᱨᱚᱦᱚᱭ ᱵᱟᱲᱟᱭ ᱜᱮᱭᱟ᱾ ᱟᱨ ᱨᱚᱦᱚᱭ ᱥᱟᱶ ᱥᱟᱶᱛᱮ ᱟᱭᱢᱟ ᱜᱟᱱ ᱚᱱᱠᱟᱱᱟᱜ ᱤᱭᱟᱹ ᱦᱳᱭᱳᱜᱼᱟ᱾ ᱟᱪᱪᱷᱟ, ᱨᱟᱢᱲᱟ ᱵᱟᱫᱽ ᱦᱟᱸᱜ ᱥᱮ ᱚᱱᱟ ᱦᱩᱲᱩ ᱵᱟᱫᱽ ᱡᱚᱠᱷᱚᱱ ᱦᱟᱸᱜ ᱚᱱᱟ ᱦᱩᱲᱩ ᱠᱚ ᱨᱟᱠᱟᱵ-ᱟ ᱛᱚ ᱛᱚᱠᱷᱚᱱ ᱜᱮ ᱚᱱᱟ ᱦᱟᱸᱜ ᱨᱟᱢᱲᱟ ᱫᱚᱠᱚ ᱨᱟᱠᱟᱵ ᱵᱟᱲᱟᱭᱟ᱾ ᱟᱫᱚ ᱤᱱᱟᱹ ᱵᱟᱫᱽ ᱫᱚ ᱢᱮᱛᱟᱢ ᱟᱞᱮ ᱥᱮᱫ ᱫᱚ ᱟᱹᱰᱤ ᱜᱟᱱ ᱪᱟᱥᱵᱟᱥ ᱦᱩᱭᱩᱜᱼᱟ᱾ ᱢᱮᱛᱟᱜ ᱢᱮ ᱚᱱᱟ ᱵᱷᱩᱴ, ᱢᱟᱥᱨᱤ, ᱠᱟᱹᱥᱟᱹᱨᱤ, ᱜᱩᱦᱩᱢ ᱚᱱᱟ ᱠᱚᱦᱚᱸ᱾ ᱟᱨ ᱚᱠᱟ ᱦᱚᱲᱮᱢ ᱞᱟᱹᱭ ᱠᱮᱫᱟ᱾ ᱚᱱᱟ ᱠᱚᱦᱚᱸ ᱠᱚ ᱮᱨ ᱵᱟᱲᱟᱭ ᱜᱮᱭᱟ᱾ ᱚᱱᱟ ᱫᱚ ᱫᱟᱹᱞ ᱟᱰᱤ ᱜᱮ ᱥᱤᱵᱤᱞ ᱵᱩᱡᱷᱟᱹᱜᱼᱟ, ᱦᱚᱲᱮᱡ ᱫᱟᱹᱞ ᱡᱚᱠᱷᱚᱱᱮᱢ ᱡᱚᱢᱟ᱾ ᱛᱚ ᱟᱹᱰᱤ ᱱᱟᱯᱟᱭ ᱵᱩᱡᱷᱟᱹᱜᱼᱟ ᱚᱱᱟ ᱫᱚ ᱨᱟᱥᱤ ᱠᱟᱛᱮ ᱦᱚᱸ᱾ ᱟᱫᱚ ᱟᱞᱮ ᱥᱮᱫ ᱫᱚ, ᱦᱟᱜ ᱱᱟ ᱦᱚᱲᱮᱡ ᱫᱟᱹᱞ ᱥᱟᱶ ᱥᱟᱶᱛᱮ ᱟᱨ ᱦᱚᱸ ᱚᱱᱟ ᱠᱚᱧ ᱞᱟᱹᱭ ᱠᱮᱜᱼᱟ, ᱱᱚᱣᱟ ᱵᱷᱩᱴ, ᱢᱟᱥᱨᱤ, ᱠᱤᱥᱟᱹᱨᱤ ᱱᱚᱣᱟ ᱠᱚ ᱫᱟᱹᱞ ᱦᱚᱸ ᱟᱹᱰᱤ ᱜᱟᱱ ᱠᱚ ᱪᱟᱥᱵᱟᱥ ᱜᱮᱭᱟ᱾ ᱟᱪᱪᱷᱟ, ᱟᱯᱮ ᱥᱮᱱ ᱱᱚᱣᱟ ᱵᱷᱩᱴ, ᱢᱟᱥᱨᱤ, ᱠᱤᱥᱟᱹᱨᱤ ᱱᱚᱣᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ ᱦᱟᱸᱜ?
ᱵᱟᱝ ᱜᱮ ᱟᱞᱮ ᱥᱮᱱ ᱫᱚ, ᱪᱮᱫ ᱤᱧ ᱞᱟᱹᱭ-ᱟ᱾ ᱚᱱᱟ ᱢᱩᱜ ᱠᱮᱥᱟᱨᱤ ᱚᱱᱟ ᱠᱚᱫᱚ ᱵᱟᱝᱞᱮ ᱨᱚᱦᱚᱭ ᱜᱮᱭᱟ ᱵᱟᱝᱞᱮ ᱮᱨ ᱜᱮᱭᱟ᱾ ᱟᱞᱮ ᱥᱮᱱ ᱫᱚ ᱵᱟᱫᱟᱢ ᱠᱚᱦᱚᱸ ᱵᱟᱝᱞᱮ ᱮᱨ ᱜᱮᱭᱟ᱾ ᱟᱞᱮ ᱥᱮᱱ ᱫᱚ ᱛᱷᱚᱲᱟ ᱛᱷᱚᱲᱟ ᱚᱱᱟ ᱟᱹᱞᱩ ᱠᱚ, ᱜᱩᱦᱩᱢ ᱠᱚ ᱱᱤᱭᱟᱹ ᱠᱚᱞᱮ ᱨᱚᱦᱚᱭ ᱜᱮᱭᱟ᱾ ᱱᱚᱣᱟ ᱠᱚᱛᱮ ᱜᱮ ᱚᱱᱟ ᱥᱤᱛᱩᱝ ᱫᱤᱱ ᱫᱚ ᱥᱤᱛᱩᱝ ᱫᱤᱱ ᱫᱚ ᱚᱱᱟ ᱜᱩᱦᱩᱢ ᱠᱚ ᱦᱩᱭᱩᱜ ᱜᱮᱭᱟ᱾ ᱟᱫᱚ ᱥᱤᱛᱩᱝ ᱫᱤᱱ ᱚᱨᱮ ᱫᱟᱜ ᱠᱚ ᱵᱟᱭ ᱧᱟᱯᱟᱢᱟ᱾ ᱟᱞᱮ ᱥᱮᱱ ᱫᱚ ᱴᱟᱺᱰᱤ ᱫᱤᱥᱚᱢ, ᱚᱱᱠᱟ ᱫᱟᱜ ᱵᱟᱭ ᱦᱤᱡᱩᱜᱼᱟ᱾ ᱠᱮᱱᱮᱞ ᱠᱚᱦᱚᱸ ᱵᱟᱹᱱᱩᱜ ᱛᱟᱞᱮᱭᱟ ᱾ ᱰᱮᱢ ᱠᱚᱦᱚᱸ ᱵᱟᱹᱱᱩᱜ ᱛᱟᱞᱮᱭᱟ᱾ ᱟᱫᱚ ᱚᱱᱟ ᱜᱟᱰᱟ ᱫᱟᱜ ᱛᱮ ᱜᱮ ᱯᱟᱴᱟᱱ ᱠᱟᱛᱮᱫ ᱞᱮ ᱜᱩᱢ ᱠᱚ ᱫᱚ ᱞᱮ ᱨᱚᱦᱚᱭ ᱵᱟᱲᱟᱭ ᱜᱮᱭᱟ᱾ ᱟᱹᱞᱩ ᱠᱚ ᱫᱚ ᱞᱮ ᱨᱚᱦᱚᱭ ᱜᱮᱭᱟ᱾ ᱟᱫᱚ ᱚᱱᱟ ᱠᱮᱥᱟᱨᱤ, ᱢᱩᱠᱷ ᱠᱚᱫᱚ ᱟᱞᱮ ᱫᱚ᱾ ᱵᱟᱝᱞᱮ ᱨᱚᱦᱚᱭ ᱠᱟᱫᱟ ᱟᱨ ᱚᱠᱟᱞᱮᱠᱟ ᱠᱚ ᱨᱚᱦᱚᱭᱟ ᱚᱱᱟ ᱠᱚᱫᱚ ᱵᱟᱲᱟᱭ ᱦᱚᱸ ᱵᱟᱝ ᱠᱟᱱᱟ ᱪᱮᱜ ᱠᱚ ᱞᱟᱜᱟᱜᱼᱟ ᱪᱮᱜ ᱠᱚ ᱵᱟᱝ ᱪᱮᱜ ᱞᱮᱠᱟ ᱥᱤ ᱦᱩᱭᱩᱜᱼᱟ ᱪᱮᱜ ᱞᱮᱠᱟ ᱵᱟᱝ? ᱚᱱᱟ ᱪᱤᱠᱟ ᱚᱱᱟ ᱠᱚᱫᱚ ᱵᱟᱞᱮ ᱨᱚᱦᱚᱭ ᱜᱮᱭᱟ᱾
ᱟᱪᱪᱷᱟ ᱟᱹᱰᱤ ᱱᱟᱯᱟᱭ ᱵᱮᱱ ᱞᱟᱹᱭ ᱠᱮᱜᱼᱟ ᱟᱯᱤᱥᱮᱱᱟᱜ ᱵᱟᱨᱮᱛᱮ ᱟᱨ ᱢᱤᱫᱵᱟᱨ ᱠᱟᱛᱷᱟ ᱦᱟᱸᱜ ᱤᱧᱦᱚᱧ ᱞᱟᱹᱭᱟ ᱟᱞᱮ ᱥᱮᱱᱟᱜ ᱵᱟᱨᱮᱛᱮ ᱛᱚ ᱡᱚᱠᱷᱚᱱ ᱦᱟᱸᱜ ᱠᱤᱥᱬᱮᱢ ᱮᱢ ᱨᱚᱦᱚᱭᱟ ᱛᱚ ᱠᱤᱥᱟᱹᱬ ᱨᱮ ᱫᱚ ᱢᱮᱛᱟᱢᱟ ᱦᱩᱲᱩ ᱠᱚ ᱛᱟᱦᱮᱱᱟ᱾ ᱛᱚᱠᱷᱚᱱ ᱜᱮ ᱚᱱᱟ ᱫᱚᱢ ᱮᱨᱟ ᱢᱮᱛᱟᱜ ᱢᱮ ᱛᱷᱚᱲᱟ ᱛᱷᱚᱲᱟ ᱞᱚᱦᱚᱫ ᱛᱟᱦᱮᱱᱟ ᱠᱤᱥᱟᱹᱨᱤ ᱮᱨ ᱥᱚᱢᱚᱭ ᱫᱚ ᱟᱨᱠᱷᱛᱮ ᱵᱟᱝ ᱡᱟᱱᱟᱢᱚᱜᱼᱟ᱾ ᱟᱫᱚ ᱚᱱᱟ ᱦᱩᱲᱩ ᱦᱟᱸᱜ ᱛᱷᱚᱲᱟ ᱛᱷᱚᱲᱟ ᱚᱱᱟ ᱠᱚ ᱢᱮᱱᱟ ᱜᱮᱞᱮᱜᱼᱟ᱾ ᱯᱩᱨᱟᱹ ᱚᱱᱟ ᱜᱮᱫ ᱞᱟᱦᱟᱨᱮ ᱩᱱ ᱥᱚᱢᱚᱭ ᱨᱮ ᱮᱨ ᱠᱟᱜ ᱢᱮ ᱟᱨ ᱢᱮᱛᱟᱜ ᱚᱱᱟ ᱫᱚ ᱡᱚᱠᱷᱚᱱᱮᱢ ᱜᱮᱫ ᱨᱟᱠᱟᱵᱟ ᱛᱚ ᱯᱩᱨᱟᱹ ᱚᱱᱟ ᱡᱷᱟᱲᱚᱜᱼᱟ ᱯᱩᱨᱟᱹ ᱞᱟᱹᱴᱩ ᱫᱟᱨᱮᱜᱼᱟ ᱵᱚᱞᱮ ᱡᱮᱱᱟ ᱫᱟᱨᱮ ᱫᱚ ᱵᱟᱹᱧ ᱢᱮᱱᱫᱟ ᱱᱟᱹᱲᱤᱼᱟ᱾
ᱻ
ᱟᱨ ᱤᱱᱟᱹ ᱵᱟᱫᱽ ᱦᱟᱜ ᱚᱠᱟ ᱦᱟᱸᱜ ᱤᱧ ᱞᱟᱹᱭ ᱠᱮᱫᱟ ᱚᱱᱟ ᱢᱟᱹᱥᱨᱤ ᱠᱚ ᱚᱱᱟ ᱢᱟᱥᱨᱤ ᱥᱮ ᱵᱷᱩᱴ ᱚᱱᱟ ᱫᱚ ᱵᱟᱱᱟᱨᱜᱮ ᱢᱤᱜ ᱞᱮᱠᱟ ᱛᱮᱜᱮ ᱠᱚ ᱤᱭᱟᱹᱭᱟ ᱢᱤᱜ ᱞᱮᱠᱟᱛᱮ ᱢᱮᱱ ᱠᱟᱛᱮᱫ ᱫᱚ ᱚᱱᱟ ᱫᱚᱠᱚ ᱥᱤ ᱠᱟᱛᱮᱫ ᱠᱚ ᱮᱨᱟ ᱥᱤᱭᱟᱠᱚ ᱦᱟᱸᱜ ᱟᱨ ᱥᱤ ᱵᱟᱫᱽ ᱫᱚ ᱚᱱᱟ ᱫᱚ, ᱚᱸᱰᱮ ᱛᱷᱚᱲᱟ ᱜᱟᱱ ᱠᱚ ᱯᱟᱴᱟᱣᱟ ᱤᱭᱟᱹ ᱮᱨ ᱠᱟᱛᱮᱫ ᱠᱚ ᱯᱟᱴᱟᱣᱮᱭᱟ ᱟᱨ ᱠᱷᱟᱡ ᱫᱚ ᱪᱮᱠᱟᱛᱮᱢ ᱪᱟᱥ ᱪᱤᱠᱟᱛᱮᱢ ᱮᱨᱟ ᱮᱛᱮᱜ ᱮᱨ ᱞᱟᱦᱟ ᱭᱟᱠᱚ ᱦᱟᱸᱜ ᱯᱷᱤᱨ ᱠᱚ ᱯᱟᱴᱟᱣ ᱠᱮᱫ ᱜᱮᱼᱟ ᱟᱫᱚ ᱛᱟᱭᱚᱢᱛᱮᱫᱚ ᱯᱩᱨᱟᱹᱫᱚ ᱡᱟᱱᱟᱢ ᱩᱰᱩᱠᱚᱜᱼᱟ ᱟᱫᱚ ᱚᱱᱟ ᱫᱚ ᱵᱚᱞᱮ ᱢᱤᱫ ᱫᱚᱢ ᱜᱮ ᱫᱟᱜ ᱞᱟᱜᱟᱜᱼᱟ ᱢᱤᱫ ᱫᱚᱢ ᱟᱢ ᱫᱟᱜ ᱮᱢ ᱞᱟᱜᱟᱣ ᱠᱮᱫᱟ ᱛᱟᱭᱚᱢ ᱛᱮᱫᱚ ᱟᱨ ᱫᱟᱜ ᱵᱟᱝ ᱞᱟᱜᱟᱣ ᱵᱟᱲᱟᱜᱼᱟ᱾ ᱦᱩᱭ ᱵᱟᱲᱟᱭᱮᱱᱟ ᱟᱨ ᱮᱠᱟᱞ ᱫᱚ ᱚᱱᱟ ᱫᱚ ᱟᱹᱰᱤ ᱱᱟᱯᱟᱭ ᱦᱩᱭᱩᱜᱼᱟ ᱟᱨ ᱤᱱᱟᱹ ᱵᱟᱫ ᱟᱞᱮᱥᱮᱫ ᱫᱚ ᱱᱚᱜᱼᱚᱭ ᱵᱷᱩᱴ ᱤᱭᱟᱹ ᱵᱷᱩᱴᱤᱧ ᱢᱮᱱᱮᱫ ᱠᱟᱱ ᱚᱱᱟ ᱜᱩᱦᱩᱢ ᱟᱨ ᱱᱚᱣᱟ ᱛᱩᱲᱤ ᱱᱚᱣᱟ ᱠᱚᱦᱚᱸ ᱟᱹᱰᱤ ᱜᱟᱱ ᱪᱟᱥᱵᱟᱥ ᱦᱩᱭᱩᱜᱼᱟ᱾ ᱟᱪᱪᱷᱟ ᱟᱯᱮ ᱥᱮᱱ ᱛᱮ ᱛᱩᱲᱤ ᱟᱨ ᱱᱚᱣᱟ ᱜᱩᱦᱩᱢ ᱫᱚᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ?
ᱦᱮᱸ ᱛᱩᱲᱤ ᱟᱨ ᱜᱩᱦᱩᱢ ᱠᱚᱫᱚ ᱪᱟᱥ ᱦᱩᱭᱩᱜ ᱜᱮᱭᱟ, ᱠᱟᱨᱚᱱ ᱵᱮᱱᱟᱣᱟᱜ ᱧᱮᱞ ᱵᱮᱱ ᱥᱩᱱᱩᱢ ᱱᱤᱛᱚᱜ ᱡᱟ ᱫᱟᱢ ᱢᱮᱱᱟᱜ ᱛᱟᱵᱮᱱᱟ᱾ ᱥᱩᱱᱩᱢ ᱟᱹᱰᱤ ᱡᱟᱹᱥᱛᱤ ᱫᱟᱢᱛᱮ ᱜᱩᱦᱩᱢ ᱠᱚ ᱛᱩᱲᱤ ᱫᱚ ᱨᱚᱦᱚᱭ ᱦᱩᱭᱩᱜ ᱜᱮᱭᱟ᱾ ᱟᱨ ᱛᱩᱲᱤ ᱨᱚᱦᱚᱭ ᱠᱟᱛᱮᱫ ᱟᱵᱤᱱᱟᱜ ᱨᱟᱹᱯᱩᱫ ᱟᱹᱜᱩ ᱦᱩᱭᱩᱜ ᱜᱮᱭᱟ ᱡᱟᱦᱟᱸ ᱫᱚ ᱞᱮᱱ ᱠᱟᱛᱮᱫ ᱡᱟᱦᱟᱸ ᱫᱚ ᱥᱩᱱᱩᱢ ᱵᱮᱱᱟᱣ ᱠᱟᱛᱮ ᱟᱹᱜᱩ ᱦᱩᱭᱩᱜ ᱜᱮᱭᱟ᱾ ᱟᱫᱚ ᱚᱱᱟ ᱠᱚ ᱞᱮᱱ ᱠᱟᱛᱮᱜ ᱟᱹᱜᱩ ᱞᱮᱠᱷᱟᱱ ᱥᱩᱱᱩᱢ ᱠᱟᱛᱮᱜ ᱟᱹᱜᱩ ᱞᱮᱠᱷᱟᱱ ᱟᱵᱮᱱᱟᱜ ᱵᱟᱨᱚ ᱢᱟᱥ ᱦᱩᱭᱩᱜ ᱜᱮᱭᱟ ᱛᱚ? ᱟᱫᱚ ᱚᱱᱟ ᱪᱤᱠᱟᱹ ᱛᱩᱲᱤ ᱫᱚ ᱨᱚᱦᱚᱭ ᱦᱩᱭᱩᱜ ᱜᱮᱭᱟ᱾ ᱟᱨ ᱛᱩᱲᱤ ᱠᱚᱦᱚᱸ ᱯᱟᱴᱚᱱ ᱦᱩᱭᱩᱜ ᱜᱮᱭᱟ ᱚᱱᱟ ᱦᱩᱲᱩ ᱨᱚᱦᱚᱭ ᱯᱚᱨᱮ᱾ ᱵᱟᱝ ᱵᱟᱝ ᱟᱨ ᱫᱟᱸᱥᱟᱭ ᱵᱚᱸᱜᱟ ᱥᱮᱱ ᱯᱟᱞᱮᱫ ᱨᱚᱦᱚᱭ ᱦᱩᱭᱩᱜᱼᱟ ᱛᱩᱲᱤ ᱫᱚ᱾ ᱦᱮᱸ ᱦᱩᱲᱩ ᱠᱚ ᱤᱨ ᱵᱟᱲᱟ ᱯᱚᱨᱮ ᱜᱮ ᱛᱩᱲᱤ ᱠᱚᱫᱚ ᱨᱚᱦᱚᱭ ᱦᱩᱭᱩᱜᱼᱟ᱾ ᱛᱩᱲᱤ, ᱟᱹᱞᱩ, ᱜᱩᱦᱩᱢ ᱱᱚᱣᱟ ᱠᱚᱫᱚ ᱩᱱ ᱥᱚᱢᱚᱭ ᱜᱮ ᱨᱚᱦᱚᱭ ᱦᱩᱭᱩᱜᱼᱟ ᱟᱨ ᱱᱚᱝᱠᱟ ᱛᱩᱲᱤ ᱠᱚᱫᱚ ᱨᱚᱦᱚᱭ ᱦᱩᱭᱩᱜ ᱜᱮᱭᱟ᱾
ᱦᱚᱸ ᱟᱹᱰᱤ ᱱᱟᱯᱟᱭ ᱟᱫᱚ ᱚᱱᱮ ᱚᱱᱠᱟ ᱠᱟᱱ ᱜᱮᱭᱟ ᱟᱞᱮ ᱥᱮᱫ ᱦᱚᱸ ᱟᱹᱰᱤ ᱜᱟᱱᱜ ᱜᱮ ᱪᱟᱥᱵᱟᱥ ᱦᱩᱭᱩᱜᱼᱟ ᱵᱚᱞᱮ ᱟᱞᱮ ᱥᱮᱫ ᱮᱢ ᱧᱮᱞ ᱞᱮᱠᱷᱟᱱ ᱡᱚᱛᱚᱣᱟᱜ ᱪᱟᱥᱵᱟᱥ ᱦᱩᱭᱩᱜᱼᱟ᱾ ᱵᱚᱞᱮ ᱵᱩᱨᱩ ᱦᱚᱸ ᱢᱮᱛᱟᱜ ᱢᱮ ᱡᱚᱠᱷᱚᱱ ᱯᱩᱨᱩᱵ ᱥᱮᱫ ᱮᱢ ᱪᱟᱞᱟᱜᱼᱟ ᱚᱱᱛᱮ ᱫᱚ ᱯᱩᱨᱟᱹ ᱵᱤᱞᱟᱹ ᱜᱮᱭᱟ ᱟᱨ ᱯᱚᱥᱪᱤᱢ ᱥᱮᱫ ᱫᱚ ᱯᱩᱨᱟᱹ ᱵᱩᱨᱩ ᱢᱮᱱᱟᱜᱼᱟ᱾ ᱛᱚ ᱚᱱᱟ ᱛᱮ ᱵᱟᱱᱟ ᱱᱟᱠᱷᱟ ᱞᱮᱠᱟᱛᱮ ᱪᱟᱥ ᱦᱩᱭᱩᱜᱼᱟ ᱚᱠᱟ ᱫᱚ ᱱᱚᱛᱮᱱᱟᱜ ᱦᱚᱸ ᱦᱩᱭᱩᱜᱼᱟ ᱚᱱᱟ ᱵᱤᱞᱟᱹᱱ ᱥᱮᱭᱟᱜ ᱪᱟᱥᱵᱟᱥ ᱦᱩᱭᱩᱜ-ᱟ ᱥᱮ ᱚᱱᱟ ᱤᱭᱟᱹ ᱥᱮᱱᱟᱜ ᱪᱟᱥᱵᱟᱥ ᱦᱚᱸ ᱟᱹᱰᱤ ᱜᱟᱱ ᱜᱮ ᱦᱩᱭᱩᱜ-ᱟ ᱟᱨ ᱤᱱᱟᱹ ᱵᱟᱫ ᱠᱟᱛᱮ ᱛᱚ ᱟᱞᱮ ᱥᱮᱫ ᱤᱧ ᱧᱮᱞ ᱮᱫᱟ ᱟᱹᱰᱤ ᱡᱟᱹᱥᱛᱤ ᱱᱚᱜ-ᱚᱭ ᱪᱮᱜ ᱠᱚ ᱢᱮᱛᱟᱜᱼᱟ ᱨᱟᱦᱤᱲ ᱠᱚᱠᱚ ᱮᱨ ᱵᱟᱲᱟᱭᱫᱟ ᱚᱱᱟ ᱫᱚ ᱨᱟᱦᱤᱲ ᱫᱚ ᱴᱟᱺᱰᱤ ᱨᱮᱦᱚᱸ ᱠᱚ ᱮᱨ ᱵᱟᱲᱟᱭ ᱜᱮᱭᱟ᱾ ᱟᱨ ᱴᱟᱺᱰᱤ ᱵᱟᱫ ᱠᱟᱛᱮᱫ ᱢᱮᱛᱟᱜ ᱢᱮ ᱱᱚᱣᱟ ᱨᱟᱪᱟ ᱠᱚᱨᱮ ᱦᱚᱸ ᱢᱤᱫᱵᱟᱨ ᱫᱟᱨᱮ ᱠᱚ ᱨᱚᱦᱚᱭ ᱵᱟᱲᱟ ᱠᱟᱜᱼᱟ᱾ ᱥᱮ ᱚᱱᱟ ᱵᱟᱫ ᱠᱟᱛᱮ ᱦᱚᱸ ᱡᱚᱠᱷᱚᱱ ᱜᱟᱹᱰᱭᱟᱹ ᱯᱤᱸᱰᱟᱹ ᱨᱮᱦᱚᱸ ᱧᱮᱞ ᱠᱟᱫᱟ ᱢᱤᱫᱵᱟᱨ ᱠᱚ ᱮᱨ ᱵᱟᱲᱟ ᱠᱟᱜᱼᱟ ᱫᱟᱨᱮ ᱠᱚ᱾ ᱟᱨ ᱟᱹᱰᱤ ᱜᱟᱱ ᱜᱮ ᱪᱟᱥᱵᱟᱥ ᱦᱩᱭᱩᱜᱼᱟ ᱨᱟᱦᱮᱲ ᱟᱞᱮ ᱥᱮᱫ ᱫᱚ᱾ ᱟᱪᱪᱷᱟ ᱟᱯᱮ ᱥᱮᱱ ᱛᱮᱫᱚ ᱨᱟᱦᱮᱲ ᱠᱚᱫᱚ ᱠᱚ ᱮᱨ ᱵᱟᱲᱟᱭ ᱜᱮᱭᱟ ᱥᱮ ᱵᱟᱠᱚ ᱮᱨ ᱵᱟᱲᱟᱭᱟ?
ᱦᱮᱸ ᱨᱟᱦᱮᱲ ᱠᱚᱫᱚ ᱮᱨ ᱵᱟᱲᱟ ᱦᱩᱭᱩᱜ ᱜᱮᱭᱟ ᱨᱟᱦᱮᱲ ᱟᱵᱮᱱᱟᱜ ᱟᱹᱰᱤ ᱠᱟᱹᱢᱤ ᱢᱮᱱᱟᱜᱼᱟ ᱛᱚ, ᱨᱟᱦᱮᱲ ᱨᱮᱭᱟᱜ᱾ ᱨᱟᱦᱮᱲ ᱩᱛᱩ ᱠᱟᱛᱮ ᱦᱚᱸ ᱡᱚᱢ ᱦᱩᱭᱩᱜ ᱜᱮᱭᱟ᱾ ᱛᱟᱨᱯᱚᱨᱮ ᱡᱟᱦᱟᱸᱭ ᱰᱮᱞᱤᱵᱷᱟᱨᱤ ᱠᱚ ᱛᱟᱦᱮᱱᱟ ᱩᱱᱠᱩ ᱠᱚ ᱞᱟᱹᱜᱤᱫ ᱛᱮᱦᱚᱸ ᱚᱱᱟ ᱫᱚ ᱟᱹᱰᱤ ᱥᱯᱮᱥᱟᱞ ᱜᱮᱭᱟ᱾ ᱨᱟᱦᱮᱲ ᱫᱚ ᱟᱨ ᱡᱟᱦᱟᱸ ᱟᱹᱵᱤᱱᱟᱜ ᱦᱚᱲᱢᱚ ᱠᱚᱨᱮᱫ ᱡᱩᱫᱤ ᱟᱨ ᱫᱷᱟᱛ ᱠᱚ ᱥᱮ ᱪᱮᱫ ᱠᱚ ᱪᱟᱞᱟᱣ ᱞᱮᱱ ᱠᱷᱟᱱ ᱟᱵᱮᱱᱟᱜ ᱨᱟᱦᱮᱲ ᱥᱚᱯᱛᱟ ᱠᱟᱛᱮᱫ ᱥᱟᱠᱟᱢ ᱛᱮ ᱥᱚᱯᱛᱟ ᱠᱟᱛᱮ ᱠᱚ ᱧᱩᱭ ᱜᱮᱭᱟ ᱾ ᱛᱟᱦᱚᱞᱮ ᱠᱷᱟᱱ ᱜᱮ ᱦᱚᱲᱢᱚ ᱠᱚ ᱚᱱᱟ ᱟᱹᱨᱩ ᱯᱷᱮᱨᱟᱣᱟᱭ ᱮᱠᱴᱩ ᱵᱮᱥᱟᱭ ᱾ ᱚᱱᱟ ᱪᱤᱠᱟ ᱨᱟᱦᱮᱲ ᱠᱚᱫᱚ ᱨᱚᱦᱚᱭ ᱦᱩᱭᱩᱜ ᱜᱮᱭᱟ ᱟᱨ ᱡᱟᱦᱟᱸ ᱵᱮᱱ ᱢᱮᱱ ᱠᱮᱜ-ᱟ ᱢᱩᱥᱨᱤ ᱚᱱᱟ ᱢᱚᱥᱨᱤ ᱟᱞᱮ ᱢᱟ ᱫᱤᱱ ᱜᱮ ᱩᱛᱩᱭ ᱜᱮᱭᱟ ᱞᱮ ᱾ ᱢᱩᱥᱨᱤ ᱟᱫᱚ ᱠᱤᱨᱤᱧ ᱛᱮ ᱟᱞᱮ ᱥᱮᱱ ᱢᱟ ᱫᱚᱢᱮ ᱫᱟᱢ ᱾ ᱢᱤᱫᱥᱟᱭ ᱴᱟᱠᱟ ᱞᱮᱠᱟ ᱫᱟᱢ ᱢᱮᱱᱟᱜᱼᱟ ᱩᱢᱩᱥᱨ ᱟᱫᱚ ᱚᱱᱟ ᱠᱷᱚᱱ ᱦᱚᱸ ᱡᱟᱹᱥᱛᱤ ᱠᱟᱹᱴᱤᱡ ᱵᱟᱨᱭᱟ ᱢᱮᱱᱟᱜ-ᱟ ᱟᱫᱚ ᱟᱯᱮ ᱠᱚᱫᱚ ᱚᱱᱟ ᱢᱩᱥᱨᱤ ᱠᱚᱫᱚ ᱪᱮᱫ ᱞᱮᱠᱟ ᱯᱮ ᱟᱹᱠᱷᱨᱤᱧᱟ ᱠᱚᱢ ᱛᱮᱥᱮ ᱢᱟᱱᱮ ᱵᱟᱹᱲᱛᱤ ᱛᱮ?
ᱟᱞᱮ ᱥᱮᱫ ᱦᱚᱸ ᱚᱱᱠᱟ ᱜᱮ ᱱᱚᱜ-ᱚᱭ ᱢᱮᱛᱟᱜ ᱢᱮ ᱟᱹᱰᱤ ᱜᱮ ᱫᱟᱢ ᱪᱟᱞᱟᱜ ᱠᱟᱱᱟ ᱡᱚᱛᱚᱣᱟᱜ ᱫᱟᱹᱞ ᱜᱮ ᱾ ᱵᱚᱞᱮ ᱚᱱᱮᱧ ᱢᱮᱱ ᱠᱮᱫ ᱞᱮᱠᱟ ᱦᱩᱲᱩ ᱠᱷᱚᱡ ᱫᱚ ᱡᱟᱹᱥᱛᱤ ᱫᱚ ᱚᱱᱟ ᱫᱟᱹᱞ ᱠᱚᱜᱮ ᱟᱹᱰᱤ ᱫᱟᱢ ᱢᱮᱱᱟᱜ-ᱟ ᱾ ᱵᱷᱳᱴ ᱦᱩᱭᱱᱟ ᱢᱟᱥᱨᱮ ᱦᱩᱭᱱᱟ ᱠᱤᱥᱟᱹᱨᱤ ᱦᱩᱭᱱᱟ ᱱᱚᱣᱟ ᱨᱟᱢᱲᱟ ᱠᱚ ᱱᱚᱣᱟ ᱠᱚᱫᱚ ᱮᱠᱟᱞ ᱰᱷᱮᱨ ᱜᱮ ᱢᱮᱛᱟᱜ ᱢᱮ ᱦᱟᱱᱛᱮ ᱛᱤᱭᱟᱹᱜᱟ ᱪᱟᱨ ᱦᱟᱡᱟᱨ ᱯᱟᱸᱪ ᱦᱟᱡᱟᱨ ᱴᱟᱠᱟ ᱠᱩᱭᱤᱱᱴᱮᱞ ᱚᱱᱠᱟ ᱪᱟᱞᱟᱜ-ᱟ ᱟᱫᱚ ᱤᱱᱟᱹᱜ ᱡᱟᱹᱥᱛᱤᱠᱟᱞ ᱞᱮ ᱛᱤᱭᱜᱟ ᱢᱮᱛᱟᱜ ᱢᱮ ᱟᱫᱚ ᱱᱚᱜ ᱚᱭ ᱥᱚᱢᱚᱭ ᱠᱚᱦᱚᱸ ᱟᱹᱰᱤ ᱜᱟᱱ ᱜᱮ ᱦᱩᱭᱩᱜ ᱠᱟᱱ ᱛᱟᱞᱟᱝ ᱟᱫᱚ ᱱᱤᱛᱚᱜ ᱪᱮᱫ ᱵᱮᱱ ᱪᱮᱠᱟ ᱞᱮᱠᱷᱟᱱ ᱞᱤᱧ ᱠᱚᱞ ᱨᱩᱣᱟᱹᱲ ᱫᱟ
ᱟᱨ ᱪᱤ ᱜᱮ ᱵᱟᱝ ᱞᱤᱧ ᱪᱤᱠᱟᱹᱭᱟ ᱦᱟᱸᱜ ᱟᱫᱚ ᱯᱩᱨᱟᱣ ᱦᱚᱪᱚ ᱟᱵᱮᱱ ᱟᱡᱛᱮ ᱜᱮᱫᱚᱜ-ᱟ ᱦᱟᱸᱜ